ᱚ᱾
ᱦᱮᱞᱳ᱾
ᱦᱮᱸ, ᱡᱚᱦᱟᱨ ᱜᱮ᱾
ᱦᱳᱭ, ᱡᱚᱦᱟᱨ ᱜᱮ᱾
ᱦᱳᱭ ᱛᱚ, ᱛᱟᱦᱞᱮ ᱵᱮᱥ ᱵᱟᱲᱟ ᱜᱮᱛᱚ?
ᱦᱳᱭ, ᱵᱮᱥ ᱵᱟᱲᱟᱜ ᱜᱮ᱾
ᱚ ᱛᱟᱦᱞᱮ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱚᱲᱟᱜ ᱨᱮ᱾
ᱱᱤᱛᱚᱜ ᱫᱚ ᱪᱮᱜ ᱦᱚᱸ ᱵᱟᱹᱧ ᱪᱤᱠᱟᱹᱭᱮᱫᱟ ᱱᱤᱛᱚᱜ ᱫᱚᱧ ᱫᱩᱲᱩᱵ ᱠᱟᱱᱟ᱾
ᱟᱪᱪᱷᱟ᱾ ᱟᱪᱪᱷᱟ, ᱞᱟᱹᱭ ᱫᱤᱧ ᱟᱯᱮ ᱥᱮᱫ ᱱᱚᱜ-ᱚᱭ ᱱᱚᱜ-ᱚᱭ ᱛᱚ ᱱᱤᱭᱟᱹ ᱫᱚ ᱟᱥᱟᱲ ᱵᱚᱸᱜᱟ ᱪᱟᱞᱟᱜ ᱠᱟᱱᱟ, ᱦᱮᱸ ᱥᱮ ᱵᱟᱝ ᱦᱮᱸ᱾ ᱛᱚ ᱟᱥᱟᱲ ᱵᱚᱸᱜᱟ ᱨᱮᱫᱚ ᱦᱩᱲᱩ ᱠᱚ ᱨᱚᱦᱚᱭᱟ, ᱦᱮᱸ ᱥᱮ ᱵᱟᱝ?
ᱦᱩᱸ᱾
ᱛᱚ ᱱᱚᱣᱟ ᱞᱟᱦᱟ ᱢᱟᱱᱮ ᱦᱩᱲᱩ ᱨᱚᱦᱚᱭ ᱞᱟᱦᱟᱨᱮ᱾ ᱟᱨᱠᱤ ᱪᱮᱜ ᱠᱚ ᱞᱟᱹᱭᱟ ᱟᱥᱟᱲᱤᱭᱟᱹ ᱟᱯᱮ ᱥᱮ ᱵᱟᱝ ᱢᱟᱱᱮ ᱵᱚᱸᱜᱟᱼᱵᱩᱨᱩ ᱠᱚ ᱠᱟᱹᱴᱤᱡ ᱯᱮ ᱫᱮᱵᱟ ᱥᱮᱵᱚ ᱥᱮᱵᱟ ᱠᱚᱣᱟ ᱥᱮ ᱵᱟᱝ ᱢᱟᱱᱮ ᱟᱛᱳ ᱦᱚᱲ ᱟᱛᱮᱫ? ᱦᱮᱸ, ᱪᱟᱞᱟᱣ ᱠᱟᱛ ᱛᱮ ᱢᱤᱫᱴᱷᱮᱱ ᱦᱮᱸ ᱥᱮ ᱵᱟᱝ, ᱡᱟᱦᱮᱨ ᱛᱷᱟᱱ ᱨᱮ ᱪᱟᱞᱟᱣ ᱮᱱᱟ ᱚᱸᱰᱮ ᱪᱟᱞᱟᱣ ᱠᱟᱛᱮᱫ ᱠᱟᱹᱴᱤᱡ ᱯᱮ ᱵᱚᱸᱜᱟ ᱵᱩᱨᱩ ᱵᱷᱳᱜ ᱠᱮᱫᱟ ᱯᱮ ᱥᱳᱲᱮ ᱯᱮ ᱡᱚᱢ ᱠᱮᱫᱟ ᱦᱮᱸ ᱥᱮ ᱵᱟᱝ, ᱚᱱᱠᱟ ᱦᱩᱭᱩᱜ ᱜᱮᱭᱟ ᱥᱮ ᱵᱟᱝ ᱟᱯᱮ ᱥᱮᱫ?
ᱦᱩᱸ, ᱟᱞᱮᱭᱟᱜ ᱛᱚ ᱡᱟᱦᱮᱨ ᱵᱟᱹᱱᱩᱜ ᱛᱟᱞᱮᱭᱟ, ᱛᱚ ᱟᱞᱮᱭᱟᱜ ᱫᱚ ᱵᱟᱝ ᱦᱳᱭᱳᱜ ᱜᱮᱭᱟ ᱚᱝᱠᱟ᱾
ᱟᱯᱮ ᱡᱟᱦᱮᱨ ᱵᱟᱹᱱᱩᱜ ᱛᱟᱯᱮᱭᱟ?
ᱚᱦᱚᱸᱜ ᱢᱟᱱᱮ ᱟᱞᱮᱭᱟᱜ ᱫᱚ ᱮᱠᱷᱚᱱᱳ ᱟᱹᱣᱨᱨᱤ ᱞᱮ ᱡᱟᱦᱮᱨᱟ᱾ ᱛᱚ ᱵᱷᱟᱵᱟᱣ ᱠᱟᱫᱟ ᱞᱮ ᱡᱟᱦᱮᱨ ᱞᱮ ᱵᱮᱱᱟᱣᱟ᱾
ᱟᱪᱪᱷᱟ, ᱛᱟᱦᱞᱮ ᱟᱯᱮᱭᱟᱜ ᱫᱚ ᱡᱚᱠᱷᱚᱱ ᱵᱟᱯᱞᱟ ᱠᱚ ᱦᱳᱭᱳᱜ ᱛᱟᱯᱮᱭᱟ ᱥᱮ ᱵᱷᱟᱰᱟᱱ ᱠᱚ, ᱦᱮᱸ ᱥᱮ ᱵᱟᱝ ᱦᱮᱸ᱾
ᱦᱩᱸ᱾
ᱛᱚ ᱩᱱ ᱚᱠᱛᱚ ᱫᱚ ᱢᱟᱱᱮ ᱢᱟᱺᱡᱷᱤ ᱠᱚ ᱱᱟᱭᱠᱮ ᱠᱚ, ᱩᱱᱠᱩ ᱠᱚ ᱛᱟᱦᱮᱱ ᱜᱮᱭᱟ ᱥᱮ ᱵᱟᱝᱟ?
ᱪᱮᱫ?
ᱢᱟᱱᱮ ᱡᱚᱠᱷᱚᱱ ᱤᱭᱟᱹ ᱦᱳᱭᱳᱜ ᱛᱟᱯᱮ ᱜᱮᱭᱟ ᱢᱟᱱᱮ ᱵᱟᱯ ᱵᱟᱯᱞᱟ ᱠᱚ ᱵᱷᱟᱸᱰᱟᱱ ᱠᱚ ᱦᱮᱸ ᱥᱮ ᱵᱟᱝ ᱦᱮᱸ, ᱛᱚ ᱩᱱᱫᱚ ᱢᱟᱺᱡᱷᱤ ᱱᱟᱭᱠᱮ ᱠᱚᱠᱚ ᱛᱟᱦᱮᱱ ᱛᱟᱯᱮ ᱜᱮᱭᱟ ᱥᱮ ᱵᱟᱝᱟ?
ᱦᱮᱸ, ᱢᱟᱹᱡᱷᱤ ᱢᱟᱹᱡᱷᱤ ᱫᱚ ᱢᱮᱱᱟᱭᱟ᱾ ᱱᱟᱭᱠᱮ ᱦᱚᱸ ᱛᱟᱦᱮᱱ ᱜᱮᱭᱟ ᱠᱚ᱾
ᱚ ᱟᱪᱪᱷᱟ ᱚ᱾ ᱛᱚ ᱛᱟᱦᱚᱞᱮ ᱟᱯᱮ ᱫᱚ ᱮᱴᱟᱜ ᱟᱛᱳ ᱥᱟᱞᱟᱜ ᱵᱟᱯᱮ ᱡᱚᱲᱟᱣ ᱠᱟᱱᱟ ᱡᱮ ᱟᱯᱮ ᱟᱛᱳ ᱨᱮ ᱱᱤᱛᱳᱜ ᱵᱟᱹᱱᱩᱜᱼᱟ ᱦᱮᱸ ᱥᱮ ᱵᱟᱝ, ᱛᱚ ᱮᱴᱟᱜ ᱟᱹᱛᱩ ᱥᱟᱞᱟᱜ ᱞᱮ ᱡᱚᱲᱟᱣ ᱠᱚᱜ ᱜᱮ᱾ ᱡᱚᱠᱷᱚᱱ ᱦᱤᱡᱩᱜᱼᱟ ᱩᱱᱫᱚ ᱟᱫᱚ ᱱᱤᱡᱮ ᱛᱮᱞᱮ ᱡᱟᱦᱮᱨᱟ᱾ ᱚᱱᱠᱟ ᱵᱟᱯᱮ ᱩᱭᱦᱟᱹᱨ ᱵᱟᱲᱟ ᱟᱠᱟᱫᱟ?
ᱦᱮᱸ ᱵᱷᱟᱵᱟᱭ ᱜᱮᱭᱟᱞᱮ ᱡᱮ ᱮᱴᱟᱜ ᱟᱛᱳ ᱥᱟᱶᱞᱮ ᱦᱩᱸ ᱢᱟᱱᱮ ᱢᱮᱥᱟᱜ ᱟᱞᱮ᱾ ᱠᱤᱱᱛᱩ ᱛᱟᱯᱚᱨᱮ ᱵᱷᱟᱵᱟ ᱠᱮᱫᱟᱞᱮ ᱡᱮ ᱩᱸ ᱵᱟᱞᱮ ᱢᱮᱥᱟᱜᱼᱟ ᱱᱮᱛᱟᱨ ᱫᱚ᱾ ᱟᱞᱮ ᱜᱮᱞᱮ ᱡᱟᱦᱮᱨ ᱞᱮ ᱵᱮᱱᱟᱣᱟ ᱛᱚᱠᱷᱚᱱ᱾ ᱚᱱᱟᱛᱮ ᱵᱟᱞᱮ ᱢᱮᱥᱟ ᱟᱠᱟᱱᱟ᱾
ᱦᱮᱸ ᱟᱫᱚ ᱱᱚᱜᱼᱚ ᱱᱚᱝᱠᱟᱧ ᱞᱟᱹᱭᱫᱟ ᱛᱟᱞᱦᱮ ᱟᱯᱮ ᱴᱷᱮᱱ ᱫᱚ ᱵᱟᱦᱟ ᱥᱚᱨᱦᱟᱭ ᱠᱚᱫᱚ ᱦᱩᱭᱩᱜ ᱜᱮᱭᱟ ᱥᱮ ᱵᱟᱝᱟ?
ᱵᱟᱝ ᱟᱞᱮᱭᱟᱜ ᱫᱚ ᱵᱟᱝ ᱦᱳᱭᱳᱜ ᱜᱮᱭᱟ᱾ᱮᱴᱟᱜ ᱟᱛᱳ ᱨᱮᱫᱚ ᱦᱩᱭᱩᱜᱼᱟ᱾
ᱦᱳᱭ ᱛᱚ ᱞᱟᱹᱭ ᱠᱮᱫᱟᱢ ᱡᱟᱦᱮᱨ ᱠᱚ ᱵᱟᱹᱱᱩᱜᱼᱟ ᱦᱮᱸ ᱥᱮ ᱵᱟᱝ ᱛᱟᱦᱞᱮ ᱪᱷᱤᱠᱟᱹᱛᱮ ᱦᱩᱭᱩᱜ-ᱟ? ᱵᱟᱦᱟ ᱥᱚᱨᱦᱟᱭ ᱵᱟᱭ ᱦᱮᱸ ᱴᱷᱤᱠ ᱴᱷᱤᱠ᱾ ᱛᱚ ᱠᱚᱥᱴᱚ ᱵᱟᱯᱮ ᱵᱩᱡᱷᱟᱹᱣ ᱜᱮᱭᱟ ᱦᱚᱲᱟᱜ ᱟᱹᱛᱩ ᱠᱚᱨᱮ ᱦᱩᱭᱩᱜᱼᱟ ᱟᱯᱮ ᱟᱛᱩ ᱨᱮ ᱵᱟᱝ ᱦᱩᱭᱩᱜ ᱜᱮᱭᱟ?
ᱦᱮᱸ ᱠᱚᱥᱴᱚ ᱫᱚ ᱵᱩᱡᱷᱟᱹᱜ ᱜᱮᱭᱟ ᱠᱤᱱᱛᱩ ᱮᱴᱟᱜ ᱟᱛᱳ ᱨᱮ ᱡᱚᱠᱷᱚᱱ ᱦᱩᱭᱩᱜ ᱜᱮᱭᱟ ᱢᱟᱱᱮ ᱟᱞᱮ ᱞᱮ ᱪᱟᱞᱟᱜ ᱜᱮᱭᱟ ᱟᱨᱠᱤ ᱮᱱᱮᱡ ᱠᱚ᱾
ᱟᱪᱪᱷᱟ ᱪᱮᱫ ᱱᱮᱣᱛᱟ ᱯᱮᱭᱟ ᱠᱚ ᱥᱮ ᱟᱯᱮ ᱛᱮᱜᱮ ᱯᱮ ᱪᱟᱞᱟᱜ ᱜᱮᱭᱟ?
ᱵᱟᱝ ᱟᱞᱮ ᱛᱮᱜᱮᱞᱮ ᱪᱟᱜ ᱜᱮᱭᱟ᱾ ᱢᱟᱱᱮ ᱚᱱᱟᱫᱚ ᱚᱠᱚᱭ ᱦᱚᱸ ᱵᱟᱨᱩᱱ ᱵᱟᱹᱱᱩᱜᱼᱟ ᱡᱚᱛᱚᱢ ᱦᱚᱲᱠᱚ ᱪᱟᱞᱟᱣ ᱫᱟᱲᱮᱭᱟᱜᱼᱟ᱾
ᱚᱱᱟ ᱛᱚ ᱦᱮᱸᱛᱚ ᱟᱫᱚ ᱦᱚᱸᱜ-ᱚᱭ ᱡᱩᱫᱤ ᱱᱚᱜᱼᱚᱭ ᱟᱯᱮ ᱫᱚ ᱯᱩᱲᱥᱤ ᱞᱮᱠᱟᱯᱮ ᱪᱟᱞᱟᱜ ᱠᱟᱱᱟ ᱦᱮᱸ ᱥᱮ ᱵᱟᱝ᱾ ᱯᱮᱲᱟ ᱞᱮ ᱞᱮᱠᱟᱟᱜᱮ ᱦᱤᱥᱟᱹᱵ ᱨᱮᱫᱚ᱾ ᱛᱚ ᱵᱟᱝᱠᱷᱟᱱ ᱧᱮᱞ ᱠᱮᱫᱟᱵᱤᱱ ᱡᱮ? ᱟᱯᱮ ᱡᱟᱦᱟᱸ ᱯᱟᱥᱮ ᱟᱛᱳ ᱨᱮ ᱦᱩᱭᱩᱜ ᱠᱟᱱᱟ ᱦᱮᱸ ᱥᱮ ᱵᱟᱝ ᱦᱮᱸ? ᱚᱸᱰᱮ ᱡᱩᱫᱤ ᱡᱟᱦᱟᱸᱭ ᱯᱮᱲᱟ ᱠᱚ ᱢᱮᱱᱟᱜ ᱠᱚᱣᱟ ᱦᱮᱸ ᱥᱮ ᱵᱟᱝ? ᱟᱫᱚ ᱩᱱᱠᱩ ᱜᱮᱠᱚ ᱱᱮᱣᱛᱟ ᱠᱮᱫ ᱯᱮᱭᱟ ᱩᱱᱠᱩ ᱚᱱᱠᱟ ᱫᱚ ᱵᱟᱝ ᱦᱩᱭ ᱵᱟᱲᱟ ᱟᱠᱟᱱᱛᱮ?
ᱵᱟᱝ ᱟᱞᱮᱨᱮᱱ ᱫᱚ ᱯᱮᱲᱟ ᱵᱟᱹᱱᱩᱜ ᱠᱚᱣᱟ ᱚᱱᱠᱟ ᱫᱚ᱾
ᱦᱮᱸ ᱟᱫᱚ ᱟᱞᱮ ᱦᱚᱸ ᱱᱚᱜᱼᱚ ᱱᱚᱝᱠᱟ ᱠᱟᱱ ᱛᱟᱞᱮᱭᱟ᱾ ᱦᱟᱸ ᱟᱞᱮ ᱱᱚᱸᱰᱮ ᱫᱚ ᱢᱟᱜᱽ ᱢᱚᱬᱮ ᱦᱩᱭᱩᱜ ᱜᱮᱭᱟ ᱦᱮᱸ ᱥᱮ ᱵᱟᱝ᱾ ᱟᱫᱚ ᱟᱞᱮ ᱟᱹᱛᱩ ᱨᱮᱫᱚ ᱵᱟᱝ ᱦᱩᱭᱩᱜ ᱜᱮᱭᱟ ᱟᱫᱚ ᱟᱞᱮ ᱱᱚᱣᱟ ᱯᱟᱥᱮ ᱟᱛᱚ ᱨᱮᱜᱮ ᱦᱩᱭᱩᱜ ᱜᱮᱭᱟ᱾ ᱛᱚ ᱱᱤᱝᱠᱟᱹᱣ ᱠᱟᱱᱟ ᱡᱮ ᱦᱟᱛᱚᱢ ᱫᱚ ᱢᱟ ᱚᱸᱰᱮ ᱠᱚ ᱤᱫᱤ ᱠᱮᱫᱮᱭᱟ ᱟᱫᱚ ᱡᱚᱠᱷᱚᱱ ᱦᱟᱛᱚᱢ ᱛᱟᱯ ᱯᱷᱩᱞ ᱵᱟᱵᱟᱨᱮᱱ ᱠᱩᱢᱟᱹᱝ ᱛᱟᱠᱚ ᱤᱭᱟᱹ ᱡᱷᱤ ᱠᱮᱫᱟ ᱠᱚ ᱩᱱᱠᱩ ᱚᱱᱠᱟᱱ ᱠᱚ ᱦᱮᱸ ᱥᱮ᱾ ᱟᱫᱚ ᱩᱱ ᱚᱠᱛᱚ ᱫᱚ ᱡᱚᱠᱷᱚᱱ ᱢᱟᱸᱜᱽ ᱢᱚᱸᱬᱮ ᱠᱚ ᱦᱩᱭᱩᱜ-ᱟ ᱦᱮᱸ ᱥᱮ ᱟᱫᱚ ᱩᱱᱠᱩ ᱯᱟᱥᱮ ᱨᱮᱱ ᱜᱮᱠᱚ ᱱᱮᱶᱛᱟ ᱞᱮᱭᱟ ᱟᱫᱚ ᱟᱞᱮ ᱫᱚ ᱩᱱᱠᱩᱭᱟᱜ ᱤᱭᱟᱹ ᱛᱮ ᱜᱮᱞᱮ ᱪᱟᱞᱟᱜ-ᱟ ᱥᱩᱛᱩᱜ ᱛᱮ ᱜᱮᱞᱮ ᱪᱟᱞᱟᱜ-ᱟ᱾ ᱛᱚ ᱚᱝᱠᱟ ᱜᱮᱧ ᱞᱟᱹᱭᱮᱜ ᱛᱟᱦᱮᱸᱜ-ᱟ ᱡᱩᱫᱤ ᱟᱯᱮ ᱨᱮᱱ ᱦᱮᱸ ᱩᱯᱨᱩᱢ ᱠᱚ ᱠᱚ ᱛᱟᱦᱮᱸ ᱠᱚᱜ-ᱟ ᱦᱮᱸ ᱥᱮ ᱵᱟᱝ᱾ ᱩᱱᱠᱩ ᱜᱮᱠᱚ ᱱᱮᱶᱛᱟ ᱵᱟᱲᱟ ᱠᱮᱯᱮ ᱠᱮᱭᱟ᱾
ᱦᱩᱸ᱾ ᱟᱞᱮ ᱨᱮᱱ ᱫᱚ ᱵᱟᱹᱱᱩᱜ ᱠᱚᱣᱟ ᱠᱤᱱᱛᱩ ᱟᱞᱮ ᱚᱲᱟᱜ ᱯᱟᱥᱮ ᱨᱮᱱᱟᱜ ᱚᱲᱟᱜ ᱠᱚ ᱫᱚ ᱩᱱᱠᱩ ᱨᱮᱱ ᱫᱚ ᱢᱮᱱᱟᱜ ᱠᱚ ᱯᱮᱲᱟ ᱠᱚ᱾ ᱛᱚ ᱠᱷᱚᱡᱽ ᱵᱟᱲᱟ ᱠᱚ ᱜᱮᱭᱟ ᱠᱚ, ᱪᱟᱞᱟᱜ ᱜᱮᱭᱟ
ᱦᱳᱭ ᱛᱚ ᱟᱫᱚ ᱟᱸ ᱟᱯᱮ ᱫᱚ ᱵᱟᱠᱚ ᱤᱫᱤ ᱛᱚᱨᱟ ᱯᱮ ᱜᱮᱭᱟ?
ᱟᱞᱮ ᱨᱮᱱ ᱫᱚ ᱯᱮᱲᱟ ᱵᱟᱹᱱᱩᱜ ᱠᱚᱫᱚ ᱟᱫᱚ ᱟᱞᱮ ᱫᱚ ᱮᱢᱱᱤ ᱛᱮᱜᱮ ᱞᱮ ᱪᱟᱜ ᱜᱮᱭᱟ᱾
ᱚᱸ ᱟᱹᱰᱤ ᱫᱩᱠ ᱨᱮᱭᱟᱜ ᱠᱟᱛᱷᱟ᱾ ᱛᱟᱞᱦᱮ ᱱᱚᱜ-ᱚᱭ ᱡᱮ ᱵᱟᱦᱟ ᱥᱚᱨᱦᱟᱭ ᱠᱚ ᱪᱮᱫ ᱜᱮ ᱵᱟᱯᱮ ᱢᱟᱱᱟᱣ ᱫᱟ ᱦᱮᱸ ᱥᱮ ᱵᱟᱝ? ᱛᱚ ᱡᱟᱦᱟᱸᱭ ᱠᱚ ᱢᱟᱱᱮ ᱡᱟᱶᱟᱭ ᱜᱚᱢᱠᱮᱛ ᱛᱟᱠᱚ ᱦᱮᱸ ᱥᱮ ᱵᱟᱝ᱾ ᱩᱱᱠᱩ ᱫᱚ ᱱᱮᱶᱛᱟ ᱠᱚᱣᱟ ᱯᱮ ᱥᱮ ᱵᱟᱝ?
ᱛᱚ ᱟᱞᱮᱭᱟᱜ ᱫᱚ ᱵᱟᱝ ᱦᱳᱭᱳᱜ ᱛᱟᱞᱮ ᱜᱮᱭᱟ ᱵᱟᱦᱟ ᱠᱚ᱾ ᱫᱚ ᱟᱫᱚ ᱚᱠᱟ ᱨᱮ ᱫᱚ ᱞᱮ ᱱᱮᱶᱛᱟ ᱠᱚᱣᱟ᱾
ᱵᱟᱝ ᱮᱢᱱᱤ ᱡᱟᱦᱟᱸ ᱱᱚᱜ-ᱚᱭ ᱟᱠᱷᱟᱱ ᱠᱚ ᱢᱟᱱᱮ ᱥᱟᱠᱨᱟᱛ ᱠᱚᱨᱮ ᱚᱱᱟ ᱠᱚ ᱨᱮ ᱦᱚᱸ ᱵᱟ ᱯᱮ ᱢᱮᱶᱛᱟ ᱠᱚ ᱜᱮᱭᱟ?
ᱦᱮᱸ ᱛᱚᱠᱷᱚᱱ ᱫᱚ ᱞᱮ ᱱᱮᱣᱛᱟ ᱠᱚ ᱜᱮᱭᱟ, ᱦᱤᱡᱩᱜ ᱜᱮᱭᱟ ᱠᱚ ᱡᱚᱛᱚᱢ ᱦᱚᱲ ᱾
ᱚᱸ, ᱛᱟᱞᱦᱮ ᱟᱹᱰᱤ ᱵᱷᱟᱸᱜᱮ ᱾ ᱟᱫᱚ ᱟᱠᱟᱱ ᱫᱚ ᱚᱠᱟ ᱨᱮ ᱦᱳᱭᱳᱜ ᱛᱟᱯᱮᱭᱟ ᱢᱟᱱᱮ ᱟᱯᱮ ᱟᱛᱳ ᱨᱮᱜᱮ ᱥᱮ ᱥᱟᱸᱜᱤᱧ ᱥᱮᱫ ᱡᱟᱦᱟᱸ ᱥᱮᱜ ᱟᱨᱠᱤ?
ᱦᱮᱸ ᱥᱟᱸᱜᱤᱧ ᱨᱮ ᱦᱳᱭᱳᱜ ᱜᱮᱭᱟ ᱢᱟᱱᱮ ᱮᱴᱟᱜ ᱟᱛᱳ ᱨᱮ ᱾ ᱟᱞᱮ ᱟᱹᱛᱳ ᱨᱮ ᱫᱚ ᱵᱟᱝ ᱦᱩᱭᱩᱜ ᱜᱮᱭᱟ ᱾
ᱟᱪᱪᱷᱟ ᱟᱪᱪᱷᱟ ᱟᱪᱪᱷᱟ ᱾ ᱟᱯᱮ ᱟᱛᱳ ᱨᱮ ᱫᱚ ᱵᱟᱝ ᱦᱳᱭᱳᱜ ᱜᱮᱭᱟ, ᱦᱳᱭᱛᱚ ᱢᱟᱱᱮ ᱚᱸᱰᱮ ᱪᱮᱜ ᱠᱟ ᱪᱮᱫ ᱠᱚ ᱯᱚᱨᱚᱵᱽ ᱠᱚ ᱠᱚ ᱫᱚᱦᱚᱭ ᱜᱮᱭᱟ?
ᱩᱸᱻ ᱟᱹᱰᱤ ᱠᱤᱪᱷᱩ ᱦᱩᱭᱩᱜ ᱜᱮᱭᱟ ᱠᱷᱮᱞ ᱠᱚ ᱾
ᱠᱷᱮᱞ ᱠᱚ ᱵᱚᱞᱛᱮ ᱪᱮᱜ ᱠᱟ ᱥᱮᱸᱬᱟ ᱦᱚᱲᱟᱜ ᱠᱷᱮᱞ ᱥᱮ ᱠᱟᱹᱴᱤᱡ ᱦᱚᱲᱟᱜ ᱠᱷᱮᱞ?
ᱟᱸ ᱥᱮᱸᱬᱟ ᱦᱚᱲᱟᱜ ᱾
ᱢᱟᱱᱮ ᱪᱮᱜ ᱞᱮᱠᱟ ᱠᱷᱮᱞ ᱫᱚ?
ᱩᱸ ᱢᱟᱱᱮ ᱦᱚᱪᱪᱷᱮ ᱴᱩᱠᱩᱡ ᱫᱟᱞ, ᱚᱱᱟ ᱠᱚ ᱦᱳᱭᱳᱜ ᱜᱮᱭᱟ ᱟᱞᱮ ᱥᱮᱫ ᱫᱚ ᱥᱟᱠᱨᱟᱛ ᱥᱩᱢᱟᱹᱭ ᱾
ᱦᱮᱸ ᱟᱫᱚ ᱞᱟᱹᱭ ᱫᱤᱧ ᱱᱚᱜ-ᱚᱭ ᱥᱟᱠᱨᱟᱛ ᱛᱚ ᱟᱵᱚᱣᱟᱜ ᱫᱚ ᱱᱚᱜ-ᱚᱭ ᱛᱚ ᱯᱩᱥ ᱵᱚᱸᱜᱟ ᱨᱮᱱᱟᱜ ᱢᱩᱪᱟᱹᱫ ᱨᱮ ᱥᱟᱠᱨᱟᱛ ᱫᱚ ᱠᱟᱱ ᱛᱟᱵᱚᱱᱟ ᱦᱮᱸ ᱥᱮ ᱵᱟᱝ? ᱟᱫᱚ ᱥᱟᱠᱨᱟᱛ ᱪᱟᱵᱟ ᱞᱮᱠᱷᱟᱱ ᱜᱮ ᱟᱫᱚ ᱪᱮᱫ ᱵᱚᱞᱚᱱ ᱠᱟᱱᱟ ᱢᱟᱸᱜᱽ ᱵᱚᱸᱜᱟ ᱟᱫᱚ ᱟᱵᱚᱣᱟᱜ ᱥᱟᱶᱛᱟᱞ ᱟᱹᱨᱤ ᱞᱮᱠᱟ ᱛᱮ ᱫᱚ ᱦᱮᱸ ᱥᱮ ᱵᱟᱝ? ᱢᱟᱱᱮ ᱥᱮᱨᱣᱟ ᱞᱮᱠᱟ ᱛᱮ ᱫᱚ ᱯᱩᱥ ᱵᱚᱸᱜᱟ ᱫᱚ ᱢᱩᱪᱟᱹᱫ ᱮᱸ ᱢᱩᱪᱟᱹᱫ ᱪᱟᱸᱫᱳ ᱠᱟᱱᱟ ᱦᱮᱸ ᱥᱮ ᱾ ᱟᱨ ᱱᱟᱣᱟ ᱥᱮᱨᱢᱟ ᱡᱚᱠᱷᱚᱱ ᱵᱚᱱ ᱞᱮᱠᱷᱟᱭᱟ ᱩᱱᱫᱚ ᱢᱟᱸᱜᱽ ᱵᱚᱸᱜᱟ ᱛᱮ ᱦᱮᱸ ᱥᱮ ᱾ ᱟᱫᱚ ᱱᱟᱣᱟ ᱥᱮᱨᱢᱟ ᱡᱚᱠᱷᱚᱱ ᱦᱩᱭᱩᱜ ᱛᱟᱵᱚᱱᱟ ᱟᱵᱚᱣᱟᱜ ᱵᱟᱝᱞᱟ ᱨᱮ ᱡᱮᱢᱚᱱ ᱵᱟᱹᱭᱥᱟᱹᱠᱷ, ᱤᱝᱨᱮᱡᱤ ᱨᱮ ᱡᱮᱢᱚᱱ ᱡᱟᱱᱣᱟᱨᱤ, ᱛᱚ ᱟᱵᱚ ᱥᱟᱱᱛᱟᱲ ᱞᱮᱠᱟ ᱛᱮ ᱫᱚ ᱢᱟᱸᱜᱽ ᱵᱚᱸᱜᱟ ᱜᱮ ᱯᱟᱹᱭᱞᱟᱹ ᱠᱟᱱ ᱛᱟᱵᱚᱱᱟ ᱦᱮᱸ ᱥᱮ ᱵᱟᱝ? ᱟᱫᱚ ᱩᱱ ᱚᱠᱛᱚ ᱫᱚ ᱧᱮᱞᱚᱜ-ᱟ ᱡᱮ ᱠᱤᱪᱷᱩ ᱠᱤᱪᱷᱩ ᱟᱛᱳ ᱠᱚᱨᱮᱜ ᱫᱚ ᱵᱮᱡᱷᱟ ᱛᱩᱧ ᱦᱩᱭᱩᱜ-ᱟ ᱢᱟᱱᱮ ᱱᱚᱝᱠᱟ ᱠᱟᱭᱨᱟ ᱫᱟᱨᱮ ᱢᱤᱫᱴᱮᱱ ᱠᱚ ᱫᱚᱦᱚᱸ ᱠᱟᱜ-ᱟ ᱦᱮᱸ ᱥᱮ ᱾ ᱛᱚ ᱚᱸᱰᱮ ᱫᱚ ᱟᱸᱜ ᱟᱸᱜ-ᱥᱟᱨ ᱛᱮ ᱠᱚ ᱴᱩᱴᱤᱭᱟ ᱢᱟᱱᱮ ᱚᱠᱚᱭᱟᱜ ᱡᱟᱦᱟᱸ ᱢᱟᱱᱮ ᱡᱚᱥᱚᱜ ᱛᱟᱭᱟ ᱦᱮᱸ ᱥᱮ ᱵᱟᱝ ᱛᱚ ᱩᱱᱤ ᱜᱮ ᱥᱤᱨᱯᱟᱹ ᱠᱚ ᱮᱢᱟᱭᱟ ᱛᱚ ᱱᱚᱝᱠᱟ ᱧᱮᱞ ᱠᱟᱱᱟ ᱡᱮ ᱟᱹᱰᱤ ᱵᱷᱟᱜᱮ ᱵᱷᱟᱜᱮ ᱥᱤᱨᱯᱟᱹ ᱠᱚ ᱦᱚᱸ ᱛᱟᱦᱮᱱ ᱜᱮᱭᱟ ᱥᱟᱭᱠᱮᱞ ᱠᱚ ᱛᱟᱦᱮᱱᱟ ᱥᱮ ᱠᱟᱹᱣᱰᱤ ᱠᱚ ᱛᱟᱦᱮᱸᱱᱟ ᱾ ᱛᱚ ᱟᱯᱮ ᱚᱱᱛᱮ ᱫᱚ ᱱᱚᱝᱠᱟ ᱵᱮᱡᱷᱟ ᱛᱩᱧ ᱠᱚ ᱦᱩᱭᱩᱜ ᱜᱮᱭᱟ ᱥᱮ ᱵᱟᱝᱟ?
ᱩᱸ ᱟᱞᱮ ᱱᱚᱛᱮ ᱫᱚ ᱵᱟᱝ ᱦᱩᱭᱳᱜ ᱜᱮᱭᱟ ᱾ ᱢᱟᱱᱣ ᱵᱟᱠᱚ ᱠᱚᱨᱟᱭ ᱜᱮᱭᱟ ᱟᱞᱮ ᱥᱮᱫ ᱫᱚ ᱾
ᱛᱟᱦᱞᱮ ᱵᱩᱡᱷᱟᱹᱜ ᱠᱟᱱ ᱜᱮᱭᱟ ᱡᱮ ᱟᱯᱮ ᱫᱚ ᱩᱱᱟᱹᱜ ᱴᱟᱜ ᱫᱚ ᱟᱸ ᱥᱟᱱᱛᱟᱲ ᱥᱟᱶᱛᱟ ᱞᱮᱠᱟ ᱛᱮᱫᱚ ᱩᱱᱟᱹᱜ ᱴᱟᱜ ᱫᱚ ᱵᱟᱹᱱᱩᱜ ᱯᱮ ᱜᱮᱭᱟ, ᱦᱚᱭᱛᱳ ᱠᱟᱹᱴᱤᱡ ᱯᱮ ᱪᱷᱩᱰᱟᱹᱨ ᱧᱚᱜ
ᱢᱟᱱᱮ ᱟᱞᱮ, ᱟᱞᱮ ᱫᱚ ᱦᱚᱪᱪᱷᱮ ᱚᱱᱮ ᱫᱤᱠᱳ ᱟᱛᱳ ᱨᱮᱞᱮ ᱛᱟᱦᱮᱱ ᱜᱮᱭᱟ ᱢᱟᱱᱮ ᱠᱚᱢ ᱚᱲᱟᱜ ᱾ ᱟᱨ ᱩᱱ ᱮᱴᱟᱜ ᱟᱛᱳ ᱨᱮᱫᱚ ᱡᱚᱛᱚ ᱥᱟᱱᱛᱟᱲ ᱜᱮ ᱢᱮᱱᱟᱜ ᱠᱚᱣᱟ ᱾
ᱟᱪᱪᱷᱟ ᱟᱪᱪᱷᱟ ᱾ ᱦᱮᱸ ᱟᱫᱚ ᱚᱱᱠᱟ ᱛᱮᱜᱮ ᱤᱭᱟᱹᱜ ᱜᱮᱭᱟ ᱦᱳᱭᱛᱳ, ᱟᱫᱚ ᱠᱚᱢ ᱛᱟᱦᱮᱱ ᱞᱮᱠᱟ ᱟᱞᱮᱭᱟᱜ ᱦᱚᱸ ᱱᱚᱝᱠᱟ ᱜᱮᱭᱟ ᱞᱮ ᱢᱟᱱᱮ ᱠᱚᱢ ᱫᱷᱟᱨᱟ ᱟᱞᱮ ᱦᱚᱸ ᱦᱚᱲ ᱟᱛᱳ ᱨᱮᱱ ᱫᱚ ᱵᱟᱝ ᱠᱟᱱᱟ ᱞᱮ, ᱟᱫᱚ ᱢᱮᱱᱠᱷᱟᱱ ᱟᱫᱚ ᱪᱮᱫ ᱠᱚ ᱞᱟᱹᱭᱟ ᱮᱸᱜ ᱮᱴᱟᱜ ᱟᱛᱳ ᱥᱟᱞᱟᱜ ᱟᱞᱮ ᱫᱚ ᱡᱚᱯᱲᱟᱣ ᱢᱮᱱᱟᱜ ᱞᱮᱭᱟ ᱛᱚ ᱢᱟᱱᱮ ᱵᱚᱸᱜᱟ ᱵᱩᱨᱩ ᱠᱚᱨᱮ ᱫᱚ ᱩᱱᱠᱩ ᱥᱟᱞᱟᱜ ᱜᱮ ᱥᱟᱱᱟᱢᱟᱜ ᱠᱟᱹᱢᱤ ᱠᱚᱜᱮ ᱩᱱᱠᱩ ᱥᱟᱞᱟᱜ ᱜᱮᱞᱮ ᱠᱚᱨᱟᱣ ᱜᱮᱭᱟ ᱢᱟᱱᱮ ᱵᱤᱪᱟᱹᱨ ᱟᱪᱟᱨ ᱡᱷᱚᱛᱚ ᱠᱚᱨᱮ ᱜᱮ ᱟᱞᱮ ᱡᱟᱦᱟᱸᱭ ᱟᱛᱳ ᱥᱟᱞᱟᱜ ᱞᱮ ᱢᱮᱥᱟᱣ ᱠᱟᱱᱟ ᱩᱱᱠᱩ ᱥᱟᱞᱟᱜ ᱜᱮᱞᱮ ᱢᱮᱥᱟ ᱠᱟᱛᱮᱫ ᱞᱮ ᱮᱸ ᱯᱟᱨᱚᱢ ᱜᱮᱭᱟ ᱾ ᱟᱨ ᱡᱟᱦᱟᱸ ᱱᱚᱣᱟ ᱡᱷᱚᱛᱚ ᱜᱮ ᱢᱮᱱᱟᱜ ᱞᱮᱭᱟ ᱦᱮᱸ ᱥᱮ ᱵᱟᱝ ᱱᱩᱠᱩ ᱫᱚ ᱮᱴᱟᱜ ᱫᱷᱚᱨᱚᱢ ᱨᱮᱱ ᱥᱮ ᱮᱴᱟᱜ ᱤᱭᱟᱹ ᱨᱮᱱ ᱯᱟᱹᱨᱤᱥ ᱨᱮᱱ ᱦᱚᱲ ᱠᱟᱱᱟ ᱠᱚ᱾ ᱛᱚ ᱩᱱᱠᱩ ᱡᱟᱦᱟᱱᱟᱜ ᱵᱚᱸᱜᱟᱼᱵᱩᱨᱩ ᱠᱚ ᱦᱩᱭᱩᱜ ᱜᱮᱭᱟ, ᱟᱫᱚ ᱪᱟᱞᱟᱣ ᱫᱚ ᱞᱟᱹᱭ ᱜᱮᱭᱟ ᱠᱚ ᱟᱫᱚ ᱟᱞᱮ ᱫᱚ ᱵᱟᱞᱮ ᱪᱟᱞᱟᱜᱼᱟ ᱟᱫᱚ ᱯᱟᱥ ᱥᱮ ᱠᱟᱹᱣᱟᱹᱰᱤ ᱠᱚᱠᱚ ᱞᱟᱹᱭ ᱜᱮᱭᱟ ᱟᱫᱚ ᱚᱱᱟ ᱫᱚ ᱟᱨ ᱱᱤᱡᱮᱨᱟᱜ ᱥᱟᱫᱽᱫᱷᱚ ᱢᱚᱛᱚ ᱫᱚ ᱟᱨᱠᱤ ᱮᱢ ᱵᱟᱲᱟ ᱦᱩᱭᱩᱜ ᱜᱮᱭᱟ, ᱟᱫᱚ ᱢᱤᱫ ᱥᱟᱶ ᱛᱮᱜᱮᱞᱮ ᱛᱟᱦᱮᱱ ᱜᱮᱭᱟ ᱠᱷᱟᱹᱯᱟᱹᱨᱤ ᱤᱭᱟᱹ ᱠᱚᱫᱚ, ᱟᱨ ᱵᱟᱹᱱᱩᱜ ᱛᱟᱞᱮ ᱜᱮᱭᱟ ᱟᱞᱮ ᱛᱟᱞᱟ ᱨᱮᱫᱚ ᱾ ᱟᱫᱚ ᱟᱯᱮ ᱡᱮ ᱱᱚᱜᱼᱚ ᱱᱚᱝᱠᱟ ᱮᱴᱟᱜ ᱯᱟᱹᱨᱤᱥ ᱨᱮᱱ ᱦᱚᱲ ᱥᱟᱞᱟᱜ ᱢᱮᱱᱟᱜ ᱯᱮᱭᱟ ᱢᱤᱫ ᱟᱛᱳ ᱨᱮ ᱦᱮᱸᱥᱮ ᱟᱫᱚ ᱟᱯᱮ ᱫᱚ ᱵᱟᱯᱮ ᱠᱷᱟᱹᱯᱟᱹᱨᱤᱜ ᱜᱮᱭᱟ ᱥᱮ ᱪᱮᱫ ᱞᱮᱠᱟ ᱥᱮ ᱠᱷᱟᱹᱯᱟᱹᱨᱤᱜ ᱜᱮᱭᱟ ᱯᱮ?
ᱦᱮᱸ ᱠᱷᱤᱯᱤ ᱫᱚ ᱫᱚᱢᱮ ᱜᱮ ᱦᱩᱭᱩᱜ ᱜᱮᱭᱟ᱾ ᱢᱟᱱᱮ ᱫᱤᱠᱩ ᱥᱟᱝ ᱛᱚ ᱫᱤᱱ ᱜᱮ ᱠᱷᱮᱯᱲᱤ ᱦᱩᱭᱩᱜ ᱜᱮᱭᱟ ᱾ ᱩᱱ ᱫᱤᱠᱩ ᱫᱚ ᱵᱟᱠᱚ ᱵᱩᱡᱷᱟᱹᱣ ᱜᱮᱭᱟ ᱦᱚᱲᱟᱜ ᱡᱟᱭᱜᱟ ᱦᱟᱛᱟᱣ ᱞᱟᱹᱜᱤᱫ ᱞᱟᱦᱟ ᱨᱮᱜᱮ ᱩᱱᱠᱩ ᱫᱚ ᱾
ᱚ ᱾ ᱢᱟᱱᱮ ᱞᱟᱹᱭ ᱜᱟᱱᱚᱜᱼᱟ ᱡᱮ ᱟᱢ ᱡᱟᱦᱟᱸ ᱞᱮᱠᱟᱢ ᱞᱟᱹᱭ ᱫᱟ ᱡᱮ ᱟᱵᱚ ᱪᱮᱛᱟᱱ ᱨᱮ ᱟᱹᱰᱤ ᱛᱮᱫ ᱜᱮᱠᱚ ᱱᱟᱦᱟᱪᱟᱨ ᱮᱫᱟ ᱦᱮᱸ ᱥᱮ ᱵᱟᱝ, ᱟᱹᱰᱤ ᱵᱟᱹᱲᱤᱡ ᱠᱚ ᱵᱮᱵᱚᱦᱟᱨ ᱫᱟ᱾ ᱛᱚ ᱟᱫᱚ ᱩᱱᱠᱩ ᱦᱚᱭᱛᱳ ᱢᱤᱫᱴᱮᱱ ᱡᱤᱱᱤᱥ ᱵᱟᱠᱚ ᱯᱟᱲᱦᱟᱣ ᱟᱠᱟᱱᱟ, ᱢᱟᱱᱮ ᱮᱸ ᱱᱚᱝᱠᱟ ᱡᱮ ᱯᱟᱲᱦᱟᱣ ᱢᱤᱫᱴᱟᱝ ᱱᱤᱭᱚᱢ ᱢᱮᱱᱟᱜᱼᱟ ᱡᱮ ᱟᱵᱚ ᱡᱟᱦᱟᱸᱭ ᱥᱟᱱᱛᱟᱲ ᱥᱮ ᱟᱹᱫᱤᱵᱟᱹᱥᱤ ᱡᱟᱦᱟᱸᱭ ᱢᱮᱱᱟᱜ ᱵᱚᱱᱟ ᱥᱩᱫᱷᱩ ᱥᱟᱱᱛᱟᱲ ᱫᱚ ᱵᱟᱝ ᱛᱚ ᱟᱵᱚ ᱟᱹᱫᱤᱵᱟᱹᱥᱤ ᱜᱮᱵᱚᱱ ᱞᱟᱹᱭᱟᱜᱼᱟ, ᱛᱚ ᱚᱸᱰᱮ ᱚᱞ ᱢᱮᱱᱟᱜᱼᱟ ᱡᱮ ᱱᱩᱠᱩ ᱟᱹᱫᱤᱵᱥᱤᱭᱟᱜ ᱟᱵᱚᱣᱟᱜ ᱡᱟᱦᱟᱸ ᱡᱩᱢᱤ ᱡᱟᱭᱜᱟ ᱦᱮᱸ ᱥᱮ ᱩᱱᱠᱩ ᱫᱚ ᱮᱴᱟᱜ ᱡᱟᱹᱛ ᱥᱮ ᱯᱟᱹᱨᱤᱥ ᱨᱮᱱ ᱦᱚᱲ ᱫᱚ ᱵᱟᱠᱚ ᱦᱟᱛᱟᱣ ᱫᱟᱲᱮᱭᱟᱜᱼᱟ ᱾ ᱢᱮᱱᱠᱷᱟᱱ ᱟᱵᱚ ᱡᱩᱫᱤ ᱵᱚᱱ ᱢᱚᱱᱮᱭᱟ ᱟᱵᱚ ᱫᱚᱵᱚᱱ ᱦᱟᱛᱟᱣ ᱫᱟᱲᱮᱭ ᱟᱛᱟ ᱠᱚᱣᱟ᱾ ᱱᱚᱣᱟ ᱫᱚ ᱟᱠᱚ ᱵᱟ ᱵᱟᱠᱚ ᱵᱟᱲᱟᱭ ᱛᱮᱜᱮ ᱱᱚᱝᱠᱟᱭ ᱫᱟᱠᱚ ᱩᱱᱠᱩ ᱫᱚ ᱱᱚᱣᱟ ᱫᱚ ᱥᱮᱬᱟ ᱟᱠᱚ ᱦᱩᱭᱩᱜᱼᱟ᱾ ᱵᱩᱡᱷᱟᱹᱣ ᱡᱩᱫᱤ ᱚᱱᱟ ᱨᱮᱱᱟᱜ ᱠᱚ
ᱪᱮᱫ ᱮᱢ ᱞᱟᱹᱭᱟ ᱡᱟᱦᱟᱸ ᱛᱤᱱᱟᱹᱜ ᱢᱤᱰᱤᱭᱟ ᱠᱚᱨᱮᱦᱚᱸ ᱥᱮ ᱵᱟᱠᱚ ᱵᱩᱡᱩᱜ ᱜᱮᱭᱟ ᱩᱱᱠᱩ ᱫᱚ ᱞᱟᱦᱟ ᱨᱮᱜᱮ ᱠᱷᱮᱯᱮᱨᱤ ᱜᱮᱠᱚ ᱞᱟᱜᱟᱣ ᱜᱚᱫᱚᱜᱼᱟ᱾
ᱚ ᱟᱫᱚ ᱚᱱᱟ ᱫᱚ ᱵᱟᱝ ᱧᱮᱞ ᱢᱮ ᱟᱵᱚ ᱫᱚ ᱪᱮᱫᱟᱜ ᱚᱞᱚᱜ ᱯᱟᱲᱦᱟᱜ ᱵᱚᱱ ᱯᱟᱲᱦᱟᱜᱼᱟ ᱦᱮᱸ ᱥᱮ ᱵᱟᱝ ᱡᱟᱦᱟᱸᱛᱮᱜᱮ ᱠᱟᱹᱴᱤᱡ ᱵᱚᱱ ᱥᱤᱠᱷᱱᱟᱹᱛᱚᱜ ᱢᱟ ᱾ ᱛᱚ ᱩᱱᱠᱩ ᱦᱚᱸ ᱥᱤᱠᱷᱱᱟᱹᱛ ᱫᱚ ᱩᱱᱟᱹᱜ ᱫᱚ ᱟᱹᱣᱨᱤ ᱦᱩᱭ ᱠᱟᱫ ᱠᱚᱣᱟ ᱚᱱᱟ ᱠᱷᱟᱹᱛᱤᱨ ᱛᱮᱜᱮ ᱦᱳᱭᱛᱳ ᱴᱷᱤᱠ ᱢᱚᱛᱚ ᱵᱟᱠᱚ ᱵᱟᱲᱟᱭᱟ ᱦᱚᱭᱛᱳ ᱡᱩᱫᱤ ᱠᱚ ᱵᱟᱲᱟᱭ ᱜᱮᱭᱟ ᱛᱟᱦᱚᱞᱮ ᱚᱱᱠᱟ ᱦᱮᱸ ᱵᱟᱝᱠᱚ ᱚᱱᱠᱟ ᱠᱮᱭᱟ᱾ ᱱᱚᱣᱟ ᱜᱮ ᱠᱟᱛᱷᱟ ᱠᱟᱱᱟ ᱦᱤᱥᱟᱹᱵ ᱨᱮᱫᱚ ᱛᱚ ᱩᱱᱠᱩ ᱦᱚᱸ ᱥᱤᱠᱷᱱᱟᱹᱛ ᱫᱚ ᱫᱚᱨᱠᱟᱨ ᱜᱮ ᱠᱟᱱ ᱛᱟᱠᱚᱣᱟ ᱱᱚᱝᱠᱟ ᱫᱚ ᱡᱟᱦᱟᱸ ᱱᱤᱭᱚᱢ ᱨᱮ ᱢᱮᱱᱟᱜᱼᱟ ᱦᱮᱸᱥᱮ ᱱᱤᱭᱚᱢ ᱯᱟᱞᱚᱱ ᱠᱟᱛᱮᱜ ᱜᱮᱵᱚᱱ ᱪᱟᱞᱟᱜᱼᱟ, ᱟᱵᱚ ᱦᱚᱸ ᱩᱱᱠᱩ ᱫᱚ ᱫᱩᱠ ᱟᱞᱚᱵᱚᱱ ᱦᱮᱱ ᱤᱭᱟᱹ ᱛᱤᱭᱩᱜ ᱟᱠᱚ ᱢᱟ ᱟᱠᱚ ᱦᱚᱸ ᱟᱞᱚ ᱠᱚ ᱫᱩᱠ ᱟᱞᱚ ᱠᱚ ᱮᱢᱟ ᱵᱚᱱ ᱢᱟ ᱚᱝᱠᱟ ᱦᱤᱥᱟᱹᱵ ᱛᱮ ᱟᱵᱚ ᱵᱚᱱ ᱛᱟᱦᱮᱸᱱ ᱞᱟᱹᱠᱛᱤ ᱠᱟᱱᱟ ᱩᱱᱠᱩ ᱡᱟᱦᱟᱸᱭ ᱠᱚ ᱵᱷᱩᱞ ᱫᱟ ᱚᱱᱟ ᱱᱤᱛᱳᱜ ᱵᱟᱝ ᱥᱩᱫᱷᱨᱟᱹᱜ ᱨᱮᱦᱚᱸ ᱦᱟᱯᱮᱱ ᱥᱩᱫᱷᱨᱟᱹᱜ ᱜᱮᱭᱟ ᱚᱱᱟ ᱫᱚ ᱠᱷᱟᱹᱯᱟᱹᱨᱤ ᱜᱮ ᱦᱩᱭᱩᱜᱼᱟ, ᱱᱚᱝ ᱚᱱᱠᱟ ᱫᱚ ᱠᱳᱱᱳ ᱠᱟᱛᱷᱟ ᱵᱟᱝ ᱠᱟᱱᱟ ᱱᱚᱣᱟ ᱵᱷᱟᱜᱮ ᱵᱷᱟᱜᱤ ᱞᱟᱹᱭ ᱠᱟᱛᱮ ᱜᱮ ᱤᱭᱟᱹ ᱜᱟᱱᱚᱜᱼᱟ ᱡᱚᱠᱷᱚᱱ ᱵᱷᱟᱜᱮ ᱵᱷᱟᱜᱤ ᱞᱟᱹᱭ ᱛᱮᱦᱚᱸ ᱵᱟᱝᱠᱚ ᱟᱸᱡᱚᱢ ᱛᱟᱵᱚᱱᱟ ᱦᱮᱸ ᱥᱮ ᱵᱟᱝ ᱟᱵᱚᱣᱟᱜ ᱠᱟᱛᱷᱟ ᱠᱚ ᱛᱚ ᱩᱱᱫᱚ ᱪᱤᱠᱟᱭ ᱦᱩᱭᱩᱜᱼᱟ ᱮ ᱛᱷᱟᱱᱟ ᱢᱮᱱᱟᱜᱼᱟ ᱛᱷᱟᱱᱟ ᱨᱮ ᱪᱟᱞᱟᱣ ᱠᱟᱛᱮᱜ ᱢᱤᱫᱴᱮᱱ ᱠᱮᱥ ᱠᱮᱫᱟᱢ ᱥᱮ ᱠᱳᱨᱴ ᱢᱮᱱᱟᱜ ᱛᱟᱵᱚᱱᱟ ᱠᱳᱴ ᱨᱮ ᱪᱟᱞᱟᱣ ᱠᱟᱛ ᱛᱮ ᱮᱢ ᱱᱚᱝᱠᱟᱢ ᱤᱭᱟᱹᱭ ᱮᱫᱟ ᱮᱯᱷᱟᱭᱟᱨ ᱠᱮᱫᱟᱢ ᱡᱮ ᱱᱚᱜᱚ ᱱᱚᱝᱠᱟ ᱱᱚᱝᱠᱟ ᱵᱮᱯᱟᱨ ᱡᱮ ᱟᱞᱮᱭᱟᱜ ᱦᱟᱥᱟ ᱡᱟᱭᱜᱟ ᱛᱚ ᱩᱱᱠᱩ ᱠᱚ, ᱮ ᱤᱭᱟᱹᱭᱮᱫ ᱛᱟᱞᱮᱭᱟ ᱡᱚᱵᱚᱨᱫᱚᱥ ᱫᱟᱠᱚ, ᱛᱚ ᱚᱱᱟ ᱞᱟᱹᱭ ᱞᱮᱠᱷᱟᱱ ᱜᱮ ᱦᱩᱭᱩᱜ-ᱟ ᱚᱱᱟ ᱫᱚ ᱠᱷᱟᱹᱯᱟᱹᱨᱤ ᱨᱮᱱᱟᱜ ᱪᱮᱫ ᱦᱚᱸ ᱵᱟᱹᱱᱩᱜ-ᱟ᱾
ᱦᱩ ᱟᱵᱚ ᱛᱚ ᱵᱚᱱ ᱞᱟᱹᱭ ᱜᱮᱭᱟ ᱡᱮ ᱵᱩᱡᱷᱟᱹᱣ ᱠᱚᱣᱟ ᱵᱚᱱ ᱠᱤᱱᱛᱩ ᱫᱮᱠᱳ ᱫᱮᱠᱳ ᱡᱟᱹᱛ ᱫᱚ ᱠᱟᱹᱴᱤᱡ ᱵᱟᱠᱚ ᱵᱩᱡᱷᱟᱹᱣ ᱜᱮᱭᱟ᱾
ᱚ ᱦᱮᱸ ᱚᱱᱟ ᱫᱚ ᱵᱷᱩᱞ ᱠᱟᱛᱷᱟ ᱠᱟᱱᱟ᱾ ᱟᱞᱮ ᱱᱚᱸᱰᱮ ᱞᱮ ᱛᱟᱦᱮᱱᱟ ᱟᱞᱮ ᱱᱚᱰᱮ ᱩᱠᱩᱨᱤ ᱚᱝᱠᱟ ᱫᱚ ᱵᱟᱝ ᱠᱷᱟᱹᱯᱟᱹᱨᱤ ᱜᱮᱭᱟ ᱟᱯᱮ ᱚᱸᱰᱮ, ᱦᱚᱭ ᱛᱚ ᱢᱤᱫᱵᱟᱨ ᱦᱚᱲᱠᱚ ᱠᱷᱟᱨᱟᱯ ᱠᱷᱟᱨᱟᱯ ᱠᱚ ᱠᱟᱹᱢᱤ ᱫᱟ ᱟᱱᱟ ᱠᱷᱟᱹᱛᱤᱨ ᱛᱮᱜᱮ ᱡᱚᱛᱚ ᱦᱚᱲ ᱫᱚ ᱤᱭᱟᱹ ᱵᱟᱝ ᱜᱟᱱᱚᱜ-ᱟ᱾ ᱛᱚ ᱞᱟᱹᱭ ᱫᱟᱹᱧ ᱡᱮ ᱚᱠᱛᱚ ᱢᱟ ᱟᱹᱰᱤ ᱜᱷᱟᱹᱲᱤᱡ ᱦᱳᱭ ᱱᱟ ᱛᱚ, ᱦᱟᱸᱜ ᱠᱷᱟᱡ ᱯᱚᱨᱮ ᱛᱮ ᱦᱟᱸᱜ ᱞᱟᱝ ᱨᱚᱯᱚᱲ, ᱵᱟᱲᱟᱜ-ᱟ ᱥᱮ ᱜᱟᱞᱢᱟᱨᱟᱣ ᱟᱞᱟᱝ ᱦᱮᱸ ᱥᱮ ᱵᱟᱝ ᱟᱢ ᱥᱟᱞᱟᱜ ᱨᱚᱲ ᱠᱟᱛᱮ ᱦᱚᱸ ᱟᱹᱰᱤ ᱵᱷᱟᱜᱮ ᱧᱚᱜ ᱵᱩᱡᱷᱟᱹᱣ ᱠᱟᱱᱟ ᱦᱮᱸ ᱥᱮ,
ᱦᱳᱭ᱾
ᱮ ᱴᱷᱤᱠ ᱜᱮᱭᱟ ᱛᱟᱦᱚᱞᱮ ᱢᱟ ᱛᱟᱦᱚᱞᱮ ᱱᱤᱛᱳᱜ ᱫᱚ ᱱᱚᱝᱠᱟ ᱜᱮᱞᱟᱝ ᱨᱚᱯᱚᱲᱟ ᱠᱷᱟᱡ ᱯᱚᱨᱮ ᱛᱮᱞᱟᱝ ᱨᱚᱯᱚᱲᱟ ᱦᱳᱭ᱾
ᱴᱷᱤᱠ ᱜᱮᱭᱟ᱾
ᱦᱮᱸ ᱡᱚᱦᱟᱨ ᱜᱮ,
ᱦᱳᱭ ᱡᱚᱦᱟᱨ ᱜᱮ,